ᱜᱚᱢᱠᱮ ᱡᱚᱦᱟᱨ ᱜᱮ᱾
ᱦᱮᱸ ᱜᱚᱢᱠᱮ ᱡᱚᱦᱟᱨ ᱡᱚᱦᱟᱨ᱾
ᱜᱚᱝᱠᱮ ᱢᱮᱱᱫᱟᱞᱤᱧ ᱱᱟᱯᱟᱭ ᱵᱟᱲᱟ ᱜᱮᱭᱟᱵᱮᱱ ᱥᱮ ᱪᱮᱫ?
ᱦᱮᱸ ᱜᱚᱝᱠᱮ ᱱᱤᱛᱚᱜ ᱞᱮᱠᱟ ᱫᱚ ᱱᱟᱯᱟᱭ ᱜᱮ, ᱟᱨ ᱯᱚᱨᱮᱱᱟᱜ ᱜᱚᱞᱯᱚ ᱫᱚ ᱱᱟᱦᱟᱸᱜ ᱵᱟᱝ ᱞᱟᱹᱭ ᱫᱟᱲᱮᱭᱟᱜ ᱦᱩᱭᱩᱜ ᱠᱟᱱᱟ᱾ ᱯᱚᱨᱮ ᱪᱮᱫ ᱞᱮᱠᱟ ᱪᱮᱫ ᱞᱮᱠᱟ ᱵᱟᱝ᱾
ᱟᱪᱪᱷᱟ ᱜᱚᱝᱠᱮ ᱢᱮᱱᱫᱚ ᱱᱟᱜ ᱛᱮᱦᱮᱧ ᱫᱚ ᱮᱜ ᱢᱮᱱᱫᱚ ᱦᱩᱞ ᱢᱟᱦᱟ ᱛᱚ?
ᱦᱮᱸ ᱜᱚᱢᱠᱮ᱾
ᱚᱱᱟ ᱪᱮᱫ ᱞᱮᱠᱟ ᱯᱮ ᱢᱟᱱᱟᱣ ᱵᱟᱛᱟᱣᱫᱟ?
ᱟᱞᱮ ᱥᱮᱱ ᱫᱚ ᱜᱚᱝᱠᱮ ᱢᱚᱴᱟᱢᱩᱴᱤ ᱵᱷᱟᱜᱮ ᱫᱷᱟᱨᱟ ᱜᱮᱞᱮ ᱢᱟᱱᱟᱣ ᱵᱟᱛᱟᱣᱟ᱾
ᱚ ᱟᱪᱪᱷᱟ ᱪᱷᱟ᱾
ᱥᱮ ᱚᱱᱟ ᱵᱟᱵᱚᱛ ᱛᱮ ᱱᱚᱜᱼᱚᱭ ᱱᱤᱛᱚᱜ ᱟᱨ ᱠᱤᱪᱷᱩ ᱜᱷᱟᱱᱤ ᱠᱤᱪᱷᱩ ᱠᱷᱚᱱ ᱯᱚᱨᱮᱜᱮ ᱱᱟᱦᱟᱸᱜ ᱳᱰᱳᱠᱚᱜ ᱦᱳᱭᱳᱜᱼᱟ᱾
ᱟᱪᱪᱷᱟ ᱪᱷᱟ ᱪᱷᱟ᱾
ᱩᱦᱩᱸ᱾
ᱦᱚᱭ
ᱛᱚᱵᱮ ᱜᱚᱢᱠᱮᱼᱼ ᱛᱮᱦᱮᱧ ᱫᱚ ᱟᱞᱟᱝ ᱫᱚ ᱚᱱᱟ ᱚᱱᱛᱮ ᱫᱚ ᱵᱟᱞᱟᱝ ᱪᱟᱞᱟᱜ-ᱟ, ᱡᱟᱜᱮ ᱛᱮᱦᱮᱧ ᱫᱚ ᱟᱵᱚᱣᱟᱜ ᱵᱚᱸᱜᱟ ᱵᱩᱨᱩ ᱫᱤᱱ ᱠᱟᱱᱟᱼᱼ ᱛᱮᱦᱮᱧ ᱟᱞᱟᱝ ᱡᱟᱦᱟᱸ ᱱᱚᱜᱼᱚᱭ ᱦᱩᱰᱤᱧ ᱢᱟᱪᱷᱟ ᱴᱟᱭᱤᱢ ᱠᱚ ᱮᱢ ᱠᱟᱫ ᱞᱟᱝ ᱚᱱᱟ ᱛᱟᱞᱟ ᱨᱮᱜᱮ ᱟᱞᱟᱝ ᱢᱤᱫᱴᱮᱱ ᱴᱷᱟᱲᱚ ᱜᱚᱴᱟ ᱠᱟᱛᱮᱫᱼᱼ ᱢᱤᱫᱴᱟᱱ ᱡᱟᱦᱟᱸᱱᱟᱜ ᱜᱮ ᱢᱤᱫᱴᱤᱡ ᱦᱮ ᱜᱟᱞᱚᱪ ᱛᱟᱞᱟ ᱛᱮᱞᱟᱝ ᱜᱟᱯᱟᱞ ᱢᱟᱨᱟᱣ-ᱟ᱾
ᱦᱚᱭ
ᱥᱮ ᱜᱚᱝᱠᱮ ᱟᱵᱮᱱᱟᱜ, ᱮᱸᱦᱼᱼ ᱢᱚᱱᱮᱨᱮ ᱚᱱᱠᱟᱱᱟᱜ ᱮᱸ ᱡᱩᱫᱤ ᱢᱮᱱᱟᱜ ᱠᱷᱟᱱ ᱫᱚ ᱠᱟᱹᱴᱤᱡ ᱵᱮᱱ ᱞᱟᱹᱭ ᱥᱚᱫᱚᱨ ᱞᱮᱠᱷᱟᱱ ᱟᱹᱰᱤᱜ ᱱᱟᱯᱟᱭ ᱠᱚᱜ-ᱟ᱾
ᱜᱚᱝᱠᱮ ᱮᱸᱦ ᱟᱹᱞᱤᱧᱟᱜ ᱢᱚᱱᱮ ᱨᱮᱫᱚ ᱪᱤᱱᱛᱟᱹ ᱵᱷᱟᱵᱽᱱᱟ ᱠᱟᱛᱮᱫ ᱱᱤᱛᱚᱜ ᱞᱤᱧᱼᱼ ᱴᱷᱟᱲᱚ ᱜᱚᱴᱟ ᱠᱮᱫᱟ ᱥᱮ ᱟᱵᱮᱱ ᱦᱚᱸ-ᱦᱟᱜ ᱞᱤᱧ ᱟᱸᱡᱚᱢ ᱟᱵᱮᱱ ᱠᱟᱱᱟ, ᱟᱵᱮᱱ ᱴᱷᱮᱱ ᱡᱩᱫᱤ ᱱᱤᱭᱟᱹ ᱡᱩᱫᱤᱼᱼ ᱟᱵᱤᱱ ᱵᱮᱱ ᱨᱮᱵᱮᱱ ᱠᱷᱟᱱ ᱫᱚ ᱱᱤᱦᱟᱹᱛᱤ ᱜᱚᱝᱠᱮ ᱱᱤᱭᱟᱹ-ᱱᱤᱭᱟᱹ ᱱᱤᱭᱟᱹᱴᱟᱜ ᱥᱟᱛᱟᱢ ᱥᱟᱵ ᱱᱤᱭᱮᱼᱼ ᱢᱟᱱᱮ ᱥᱟᱛᱟᱢ ᱥᱟᱵ ᱠᱟᱛᱮᱫ ᱞᱟᱝ ᱜᱚᱞᱯᱚᱭᱟ,
ᱦᱩᱸ
ᱚᱱᱟ ᱥᱟᱛᱟᱢ ᱫᱚ ᱜᱚᱝᱠᱮᱱᱟᱜ ᱦᱩᱭᱩᱜ ᱠᱟᱱᱟ, ᱢᱮᱱᱫᱚᱼᱼ ᱦᱩᱸᱜ ᱱᱚᱜ-ᱚᱭ ᱡᱮ ᱟᱵᱚ ᱢᱟᱫ ᱫᱟᱨᱮᱼᱼ
ᱟᱪᱪᱷᱟ
ᱦᱳᱭ ᱥᱮ ᱜᱚᱝᱠᱮᱼᱼ
ᱦᱩᱸ
ᱱᱚᱜ-ᱚᱭ ᱡᱮ ᱟᱵᱚ ᱢᱟᱫ ᱫᱟᱨᱮ ᱟᱵᱚ ᱯᱚᱠᱼᱼ ᱟᱵᱚ ᱴᱷᱮᱱ ᱱᱤᱭᱟᱹ ᱛᱤᱱᱟᱹᱜ ᱱᱟᱯᱟᱭᱟᱜ, ᱥᱮ ᱛᱤᱱᱟᱹᱜ ᱵᱷᱟᱹᱞᱟᱹᱭᱟᱼᱼ ᱥᱮ ᱟᱵᱚ ᱱᱤᱭᱟᱹ-ᱱᱤᱭᱟᱹ ᱟᱵᱚ ᱱᱤᱭᱟᱹ ᱫᱟᱨᱮ ᱱᱚᱜ-ᱚ ᱱᱚᱣᱟ ᱢᱟᱫ ᱫᱟᱨᱮ ᱪᱮᱫ-ᱪᱮᱫ ᱠᱟᱹᱢᱤ ᱨᱮᱵᱚᱱ ᱞᱟᱜᱟᱣᱟ? ᱚᱠᱟ ᱚᱠᱟ ᱠᱟᱹᱢᱤ ᱨᱮᱵᱚᱱ ᱞᱟᱜᱟᱣᱟ? ᱚᱱᱟᱜᱮ ᱠᱟᱹᱴᱤᱡ ᱞᱟᱝ ᱜᱟᱯᱟᱞᱢᱟᱨᱟᱣ ᱞᱮᱠᱷᱟᱱ ᱜᱚᱝᱠᱮ ᱟᱹᱰᱤ ᱱᱟᱯᱟᱭᱼᱼ ᱯᱟᱭ ᱠᱚᱜ ᱛᱟᱞᱟᱝᱟ᱾
ᱳᱵᱚᱥᱥᱳᱭ ᱜᱚᱝᱠᱮ ᱟᱹᱰᱤᱼᱼ ᱡᱚᱛᱷᱟᱛ ᱠᱟᱛᱷᱟ ᱵᱮ ᱜᱮᱵᱮᱱ ᱞᱟᱹᱭ ᱟᱠᱟᱫᱟ ᱢᱟᱫ ᱫᱟᱨᱮᱼᱼ ᱪᱮᱫ ᱠᱚ ᱠᱟᱹᱢᱤᱨᱮ ᱟᱨ ᱪᱮᱫ ᱠᱚ ᱵᱟᱝ ᱠᱟᱹᱢᱤ ᱨᱮᱵᱚᱱ ᱞᱟᱜᱟᱣᱟ᱾
ᱦᱚᱭ-ᱦᱚᱭ
ᱛᱚᱵᱮ ᱟᱹᱞᱤᱧᱟᱜ ᱮᱸᱦᱼᱼ ᱡᱟᱦᱟᱸ ᱛᱤᱱᱟᱹᱜ ᱢᱟᱫ ᱫᱟᱨᱮ ᱱᱤᱭᱮ ᱵᱟᱰᱟᱭ ᱢᱮᱱᱟᱜ ᱟᱠᱟᱫ ᱛᱟᱹᱞᱤᱧᱼᱼ ᱤᱱᱟᱹᱜ ᱫᱚᱦᱟᱸᱜ ᱞᱤᱧ ᱞᱟᱹᱭᱮᱜ-ᱟ᱾
ᱦᱚᱭ ᱢᱟ ᱞᱟᱹᱭᱵᱮᱱᱼᱼ
ᱦᱩᱸ ᱱᱚᱜ-ᱚᱭ ᱡᱮ ᱟᱵᱚ ᱢᱟᱫ ᱫᱟᱨᱮ ᱮ ᱚᱲᱟᱜ ᱵᱟᱲᱜᱮ ᱢᱩᱪᱟᱹᱫᱼᱼ ᱥᱮ ᱚᱱᱠᱟ ᱡᱟᱦᱟᱱᱟᱜ ᱴᱟᱺᱰᱤ ᱵᱤᱨ ᱠᱚᱨᱮ ᱦᱚᱸ ᱢᱟᱫ ᱫᱚ ᱛᱟᱦᱮᱸᱱ ᱜᱮᱭᱟ᱾
ᱦᱚᱭ-ᱦᱚᱭ
ᱚᱱᱟ ᱠᱚᱨᱮ ᱠᱷᱚᱱ ᱟᱹᱜᱩ ᱵᱟᱲᱟ ᱠᱟᱛᱮᱫᱼᱼ ᱢᱟᱫ ᱮᱢᱱᱤ ᱤᱱᱠᱟᱹ ᱢᱟᱱᱮ ᱚᱲᱟᱜ ᱞᱮᱠᱟ ᱡᱟᱦᱟᱸ ᱫᱚ ᱚᱦ ᱵᱟᱣᱩᱱᱰᱟᱨᱤ ᱤᱥᱠᱩᱞᱼᱼ ᱠᱚᱞᱮᱡᱽ ᱨᱮ ᱵᱚᱱ ᱧᱮᱞ ᱧᱟᱢᱮᱫ ᱵᱟᱣᱩᱱᱰᱟᱨ ᱚᱱᱠᱟᱜᱮ ᱟᱵᱚ ᱦᱚᱸᱼᱼ ᱡᱷᱟᱱᱴᱤ ᱞᱮᱠᱟᱛᱮ ᱮ ᱵᱚᱱ ᱢᱮᱱᱟ ᱟᱵᱚ ᱫᱚ ᱥᱟᱱᱛᱟᱲ ᱛᱮᱫᱚ,
ᱦᱚᱭ ᱜᱚᱝᱠᱮ ᱮᱥᱮᱫ ᱠᱟᱛᱮᱫ ᱵᱚᱱ ᱨᱚᱯᱷᱟ ᱫᱟᱲᱮᱭᱟᱜ-ᱟ᱾
ᱦᱮᱸ ᱮᱥᱮᱫ ᱠᱟᱛᱮᱫ ᱵᱚᱱ ᱨᱚᱯᱷᱟ ᱫᱟᱲᱮᱭᱟᱜ-ᱟ, ᱟᱨ ᱚᱱᱟ ᱥᱟᱸᱣᱼᱼ ᱛᱮᱞᱤᱧ ᱢᱮᱱᱟ ᱟᱨᱚ ᱟᱹᱰᱤ ᱠᱤᱪᱷᱩ ᱢᱟᱫ ᱫᱚ ᱞᱟᱠᱼᱼ ᱛᱤ ᱨᱮ ᱞᱟᱜᱟᱜ ᱛᱟᱵᱚᱱᱟ ᱟᱨ ᱡᱮᱥᱮ, ᱦᱮᱸ ᱢᱟ ᱞᱟᱹᱭ ᱵᱮᱱᱼᱼ
ᱦᱮᱸ ᱢᱮᱱ ᱫᱟᱞᱤᱧ ᱜᱚᱢᱠᱮᱼᱼ
ᱦᱩᱸ
ᱦᱮᱸ ᱢᱮᱱᱫᱟᱞᱤᱧ ᱡᱮ ᱱᱚᱜᱼᱚᱭ ᱡᱮ ᱦᱟᱸᱜ ᱢᱟᱫ ᱫᱟᱨᱮ ᱢᱟᱸᱫ ᱫᱟᱨᱮ ᱮᱸᱫ ᱢᱮᱱᱫᱚ ᱚᱲᱟᱜ ᱵᱟᱲᱜᱮ ᱢᱩᱪᱟᱹᱫ ᱠᱚᱨᱮᱫ ᱟᱵᱚ ᱵᱚᱱ ᱮᱸᱜ ᱨᱚᱦᱚᱭ ᱠᱟᱜᱼᱟ ᱥᱮ ᱫᱟᱨᱮ ᱠᱚᱜᱼᱟ, ᱮᱸᱱ ᱟᱫᱚ ᱜᱚᱝᱠᱮ ᱱᱤᱭᱟᱹ ᱫᱚ ᱚᱠᱟᱞᱮᱠᱟ ᱵᱷᱟᱵᱛᱮ ᱢᱟᱱᱮ ᱫᱟᱨᱮ ᱠᱚᱜᱼᱟ? ᱚᱸᱰᱮ ᱠᱷᱚᱱ ᱠᱟᱹᱴᱤᱡ ᱞᱟᱝ ᱜᱟᱯᱟᱞᱢᱟᱨᱟᱣ ᱞᱟᱝ ᱮᱸᱫ ᱢᱮᱱᱫᱚ ᱮᱦᱚᱵ ᱞᱮᱠᱷᱟᱱ ᱞᱟᱝ ᱜᱚᱝᱠᱮ ᱟᱹᱰᱤ ᱱᱟᱯᱟᱭ ᱠᱚᱜᱼᱟ, ᱚᱱᱟ ᱫᱚ ᱟᱡ ᱛᱮᱜᱮ ᱫᱟᱨᱮ ᱠᱚᱜᱼᱟ ᱥᱮ ᱚᱱᱟ ᱫᱚ ᱫᱟᱨᱮ ᱦᱩᱭᱩᱜᱼᱟ, ᱚᱠᱟᱞᱮᱠᱟ ᱫᱟᱨᱮ ᱠᱟᱱᱟ ᱢᱤᱫᱴᱮᱱ ᱫᱟᱨᱮ ᱠᱟᱱᱟ ᱥᱮ ᱟᱹᱰᱤ ᱜᱟᱱ ᱥᱟᱸᱜᱮ ᱫᱟᱨᱮ ᱠᱟᱱᱟ ᱱᱚᱜᱼᱱᱟ ᱱᱤᱭᱟᱹ᱾
ᱚᱵᱚᱥᱥᱳᱭ ᱜᱚᱝᱠᱮ ᱟᱹᱰᱤ ᱡᱚᱛᱷᱟᱛ ᱠᱟᱛᱷᱟ ᱜᱮᱵᱮᱱ ᱢᱮᱱ ᱠᱟᱫᱟ ᱛᱚᱵᱮ ᱟᱹᱞᱤᱧᱟᱜ ᱮᱸ ᱟᱹᱞᱤᱧᱟᱜ ᱡᱟᱦᱟᱸ ᱛᱤᱱᱟᱹᱜ ᱢᱟᱱᱮ ᱚᱱᱟ ᱱᱤᱭᱮᱛᱮ ᱵᱟᱰᱟᱭ ᱢᱮᱱᱟᱜ ᱠᱟᱫᱟ ᱫᱟᱨᱮ ᱪᱮᱫ ᱞᱮᱠᱟᱛᱮ ᱫᱟᱨᱮᱜᱼᱟ ᱪᱮᱫ ᱞᱮᱠᱟᱛᱮ ᱵᱟᱝ ᱫᱟᱨᱮᱜᱼᱟ,
ᱦᱳᱭ ᱦᱳᱭ᱾
ᱟᱸᱰᱮ ᱠᱟᱹᱴᱤᱡ ᱞᱤᱧ ᱞᱟᱹᱭ ᱟᱜ ᱞᱮᱜᱮ,
ᱦᱳᱭ ᱜᱚᱢᱠᱮ ᱢᱟ᱾
ᱚᱱᱟ ᱫᱚ ᱜᱚᱝᱠᱮ ᱥᱮᱫᱟᱭ ᱦᱟᱯᱲᱟᱢ ᱠᱚᱴᱷᱮᱱ ᱟᱸᱡᱚᱢ ᱵᱟᱲᱟ ᱦᱩᱭ ᱠᱟᱱᱟ
ᱦᱳᱭ ᱦᱳᱭ᱾
ᱵᱟᱝ ᱮ ᱱᱚᱣᱟ ᱫᱟᱨᱮ ᱚᱦ ᱵᱤᱨ ᱵᱩᱨᱩ ᱨᱮᱜᱮ ᱢᱟᱲᱟᱝ ᱫᱚ ᱛᱟᱦᱮᱸ ᱞᱮᱱᱟ,
ᱦᱳᱭ ᱜᱚᱝᱠᱮ᱾
ᱵᱤᱨ ᱵᱩᱨᱩ ᱠᱷᱚᱱᱟᱜ ᱥᱮᱫᱟᱭ ᱦᱟᱯᱲᱟᱢ ᱠᱚ ᱟᱹᱜᱩ ᱠᱟᱛᱮᱫ ᱢᱤᱫᱴᱟᱱ ᱥᱮ ᱵᱟᱨᱭᱟ ᱥᱮ ᱚᱱᱟ ᱨᱮᱦᱮᱫ ᱛᱟᱲᱟᱣ ᱠᱟᱛᱮᱫ ᱠᱚ ᱟᱹᱜᱩ ᱞᱮᱫᱟ᱾
ᱦᱳᱭ ᱦᱳᱭ᱾
ᱟᱹᱜᱩ ᱛᱟᱭᱚᱢ ᱠᱷᱟᱱ ᱟᱨ ᱢᱟᱫ ᱫᱚ ᱚᱱᱠᱟ ᱫᱚ ᱡᱚ ᱵᱤᱞᱤ ᱫᱚ ᱵᱟᱹᱱᱩᱜ ᱠᱟᱟᱜᱼᱟ,
ᱦᱳᱭ ᱦᱳᱭ᱾ ᱟᱫᱚ ᱜᱚᱢᱠᱮ, ᱦᱳᱭ ᱢᱟ᱾
ᱚᱱᱟ ᱛᱟᱭᱚᱢ ᱟᱹᱜᱩ ᱠᱟᱛᱮᱫ ᱠᱷᱟᱱ ᱱᱚᱣᱟ ᱫᱚ ᱨᱮᱦᱮᱫ ᱪᱮᱛᱟᱱ ᱨᱮᱦᱮᱫ ᱚᱱᱠᱟ ᱟᱨ ᱪᱮᱫ ᱫᱟᱨᱮᱜᱼᱟ, ᱪᱮᱦᱨᱟ ᱥᱟᱺᱦᱤᱡ ᱜᱮ ᱵᱷᱩᱥᱟᱹᱲ ᱜᱮ ᱩᱫᱽ ᱢᱟᱱᱮ ᱪᱩᱭᱞᱩ ᱜᱮ ᱚᱰᱩᱠᱚᱜᱼᱟ,
ᱦᱳᱭ᱾
ᱚᱛ ᱠᱷᱚᱱᱟᱜ ᱟᱹᱰᱤ ᱢᱟᱱᱮ ᱜᱚᱡᱚ ᱜᱮ ᱥᱟᱵᱚᱞ ᱞᱮᱠᱟ ᱦᱮᱸ᱾
ᱦᱳᱭ ᱦᱳᱭ᱾
ᱚᱱᱠᱟᱜᱮ ᱚᱰᱳᱠᱛᱮᱫ ᱚᱰᱳᱠ ᱠᱟᱛᱮᱫ ᱮᱠᱫᱚᱢ ᱴᱟᱭᱟᱝ ᱴᱟᱭᱟᱝ ᱴᱟᱲᱞᱟ ᱴᱟᱭᱟᱝ ᱫᱟᱨᱮᱜᱼᱟ᱾
ᱦᱳᱭ ᱦᱳᱭ᱾
ᱦᱮᱸ ᱚᱱᱠᱟᱜᱮ ᱞᱟᱹᱴᱩ ᱫᱟᱨᱮ ᱠᱟ ᱛᱮᱫ ᱪᱮᱨᱦᱟ ᱥᱟᱺᱦᱤᱡ ᱚᱱᱠᱟ ᱢᱟᱫ ᱡᱟᱦᱟᱸ ᱢᱟᱫ ᱫᱚ ᱢᱟᱨᱮ ᱠᱚᱜ ᱥᱮ ᱚᱱᱠᱟ ᱥᱟᱥᱟᱝ ᱥᱟᱥᱟᱝ ᱧᱮᱞᱚᱜ ᱚᱱᱟ ᱫᱚ ᱵᱤᱞᱤ ᱢᱮᱱᱛᱮᱵᱚᱱ ᱵᱟᱰᱟᱭᱟ ᱢᱟᱫ ᱫᱟᱨᱮ ᱫᱚ ᱵᱤᱞᱤ ᱟᱠᱟᱱᱟ ᱱᱚᱣᱟ ᱫᱚ᱾ ᱡᱮᱠᱳᱱᱳ ᱠᱟᱹᱢᱤ ᱠᱟᱨᱡᱚ ᱨᱮ ᱞᱟᱜᱟᱣ ᱜᱟᱱᱚᱜᱼᱟ᱾
ᱦᱳᱭ᱾
ᱚᱱᱠᱟ ᱢᱤᱫᱴᱤᱡ ᱪᱤᱱᱛᱟᱹ ᱵᱷᱟᱵᱱᱟ ᱦᱩᱭᱩᱜᱼᱟ ᱩᱱ ᱥᱚᱢᱚᱭ, ᱟᱨ ᱚᱱᱠᱟᱱᱟᱜ ᱡᱩᱫᱤ ᱠᱟᱭ ᱠᱟᱹᱢᱤ ᱠᱟᱨᱡᱚ ᱛᱟᱦᱮᱸᱱ ᱜᱮᱭᱟ ᱛᱟᱦᱚᱞᱮ ᱩᱱ ᱥᱚᱢᱚᱭ ᱚᱱᱟ ᱠᱚ ᱠᱟᱹᱢᱤ ᱠᱟᱨᱡᱚ ᱨᱮ ᱢᱟᱫ ᱫᱚ ᱞᱟᱜᱟᱣ ᱦᱩᱭᱩᱜ ᱜᱮᱭᱟ᱾
ᱚ ᱟᱪᱪᱷᱟ ᱟᱪᱪᱷᱟ
ᱟᱪᱪᱷᱟ ᱜᱚᱝᱠᱮ ᱢᱟ ᱟᱵᱮᱱ ᱞᱟᱹᱭᱵᱤᱱ
ᱞᱟᱹᱭ ᱟᱹᱞᱤᱧ ᱡᱮ ᱢᱟᱜ ᱫᱚ ᱦᱟᱸᱜ ᱢᱮᱱᱫᱚ ᱥᱮᱫᱟᱭ ᱦᱟᱯᱲᱟᱢ ᱠᱚ ᱮᱜ ᱵᱤᱨ ᱵᱩᱨᱩ ᱥᱮ ᱡᱟᱦᱟᱸ ᱠᱷᱚᱱᱟᱜ ᱜᱮᱠᱚ ᱡᱳᱚᱜᱟᱲ ᱟᱹᱜᱩ ᱟᱠᱟᱫ ᱡᱳᱚᱜᱟᱲ ᱟᱹᱜᱩ ᱠᱟᱛᱮᱜ ᱱᱩᱠᱩ ᱮᱸᱜ ᱢᱮᱱᱫᱚ ᱮ ᱱᱩᱠᱩᱱᱟᱜ ᱜᱟᱹᱠᱷᱩᱲᱟᱱ ᱠᱚ ᱪᱤᱱᱛᱟᱹ ᱵᱷᱟᱵᱱᱟ ᱟᱠᱟᱫᱟ ᱠᱚ ᱮ ᱱᱚᱜᱚ ᱱᱚᱣᱟ ᱟᱛᱩ ᱴᱚᱞᱟ ᱯᱟᱲᱟ ᱠᱚᱨᱮ ᱤᱫᱤ ᱠᱟᱛᱮᱫ ᱥᱮ ᱵᱟᱲᱜᱮ ᱢᱩᱪᱟᱹᱫ ᱨᱮ ᱥᱮ ᱠᱷᱮᱛ ᱢᱩᱪᱟᱹᱫ ᱨᱮ ᱡᱩᱫᱤ ᱵᱚᱱ ᱨᱚᱦᱚᱭ ᱠᱟᱜᱼᱟ ᱢᱮᱱᱫᱚ ᱱᱤᱭᱟᱹ ᱫᱚ ᱟᱹᱰᱤ ᱜᱟᱱ ᱠᱟᱹᱢᱤ ᱨᱮᱵᱚᱱ ᱞᱟᱜᱟᱣ ᱫᱟᱲᱮᱭᱟᱜᱼᱟ ᱠᱟᱹᱢᱤ ᱫᱚ ᱡᱟᱦᱟᱸ ᱠᱚ ᱜᱚᱢᱠᱮ ᱞᱟᱜᱟᱜ ᱠᱟᱱᱟ ᱚᱱᱟ ᱠᱚ ᱠᱟᱹᱴᱤᱡᱜ ᱢᱮᱱᱫᱚ ᱮᱸᱜ ᱚᱱᱟ ᱠᱚᱨᱮᱱᱟᱜ ᱠᱟᱹᱴᱤᱡ ᱪᱤᱛᱟᱹᱨ ᱞᱤᱧ ᱞᱟᱹᱭ ᱮᱫᱟ
ᱚᱱᱮ ᱚᱱᱟ ᱠᱚ ᱡᱟᱦᱟᱸ ᱜᱚᱝᱠᱮ ᱪᱤᱛᱟᱹᱨ ᱨᱮᱱᱟᱜ ᱦᱩᱭᱩᱜ ᱠᱟᱱᱟ ᱚᱱᱟ ᱮᱸ ᱪᱤᱛᱟᱹᱨ ᱫᱚ ᱦᱩᱭᱩᱜ ᱠᱟᱱᱟ ᱜᱚᱢᱠᱮ ᱯᱨᱚᱛᱷᱚᱢ ᱨᱮᱫᱚ ᱦᱩᱭᱩᱜ ᱠᱟᱱᱟ ᱢᱟᱫ ᱡᱚᱠᱷᱚᱱ ᱱᱟᱜ ᱢᱟᱫ ᱫᱚ ᱵᱟᱨ ᱢᱟᱱᱮ ᱢᱟᱫᱽ ᱫᱟᱨᱮ ᱫᱚ ᱜᱚᱢᱠᱮ ᱢᱤᱫᱴᱮᱱ ᱫᱚ ᱱᱟᱜ ᱵᱟᱝ ᱩᱰᱩᱠᱚᱜᱼᱟ ᱢᱟᱜ ᱛᱚ ᱟᱹᱰᱤ ᱜᱟᱱ ᱫᱟᱨᱮᱜᱼᱟ ᱦᱮᱸ ᱥᱮ ᱵᱟᱝ
ᱟᱫᱚ ᱜᱚᱝᱠᱮ ᱮᱸ ᱢᱮᱱ ᱫᱚ ᱟᱵᱤᱱᱟᱜ ᱨᱚᱲ ᱟᱹᱰᱤ ᱵᱷᱤᱛᱤᱨ ᱨᱮ ᱟᱸᱡᱚᱢᱚᱜ ᱠᱟᱱᱟ ᱛᱚ
ᱦᱮᱸ
ᱦᱳᱭ ᱮ ᱢᱮᱱ ᱫᱚ ᱡᱮᱢᱚᱱ ᱦᱩᱭᱩᱜ ᱠᱟᱱᱟ᱾ ᱱᱚᱜᱼᱚᱭ ᱡᱮ ᱟᱵᱚ ᱫᱚ ᱱᱟᱜ ᱟᱹᱛᱩ ᱟᱹᱛᱩ ᱚᱲᱟᱜ ᱴᱚᱞᱟ ᱯᱟᱲᱟ ᱠᱚᱨᱮᱫ ᱵᱚᱱ ᱛᱟᱦᱮᱱᱟ ᱥᱮ
ᱥᱮ ᱟᱵᱚᱣᱟᱜ ᱡᱤᱭᱚᱱ ᱵᱚᱱ ᱠᱷᱟᱸᱰᱟ ᱟᱛᱚ
ᱦᱮᱸ
ᱟᱫᱚ ᱜᱚᱝᱠᱮ ᱫᱚᱢᱮᱭᱟᱜ ᱱᱟᱜ ᱟᱵᱚᱣᱟᱜ ᱫᱚ ᱴᱟᱠᱟ ᱠᱟᱹᱣᱰᱤ ᱫᱚ ᱛᱤᱛ ᱵᱟᱹᱱᱩᱜ ᱛᱟᱵᱚᱱᱟ ᱪᱤᱱᱛᱟᱹ ᱵᱷᱟᱵᱱᱟ ᱟᱠᱟᱫᱟᱵ ᱦᱟᱯᱲᱟᱢ ᱠᱚ᱾ ᱛᱚ ᱱᱚᱜᱼᱚᱱᱟ ᱢᱟᱫ ᱫᱟᱨᱮ ᱢᱟᱫ ᱜᱮ ᱡᱩᱫᱤ ᱵᱚᱱ ᱫᱟᱨᱮᱭᱟ ᱢᱟᱫ ᱫᱟᱨᱮ ᱠᱟᱛᱮ ᱱᱤᱭᱟᱹ ᱟᱹᱰᱤᱜᱟᱱ ᱟᱵᱚ ᱟᱵᱚᱣᱟᱜ ᱢᱮᱱ ᱫᱚ ᱡᱤᱭᱚᱱ ᱠᱷᱟᱸᱰᱟᱣ ᱰᱟᱦᱟᱨ ᱨᱮᱵᱚᱱ ᱞᱟᱜᱟᱣ ᱫᱟᱲᱮᱭᱟᱜᱼᱟ ᱢᱮᱱ ᱫᱚ᱾ ᱴᱟᱠᱟ ᱠᱟᱹᱣᱰᱤ ᱵᱚᱱ ᱮᱸ ᱢᱮᱱ ᱫᱚ ᱱᱤᱭᱟᱹ ᱵᱟᱨᱮᱛᱮ ᱦᱳᱭᱛᱳ ᱡᱟᱦᱟᱸ ᱟᱹᱜᱩ ᱠᱚᱜᱼᱟ ᱢᱮᱲᱦᱮᱫ ᱠᱚ ᱚᱱᱟ ᱵᱮᱜᱚᱨ ᱛᱮ ᱚᱱᱟ ᱢᱟᱫ ᱫᱟᱨᱮ ᱵᱚᱱ ᱞᱟᱜᱟᱣ ᱫᱟᱲᱮ ᱠᱮᱼᱟ᱾ ᱟᱫᱚ ᱡᱟᱦᱟᱸ ᱠᱷᱚᱱᱟᱜ ᱪᱮᱫ ᱦᱳᱭ ᱜᱚᱝᱠᱮ
ᱚᱱᱟ ᱛᱟᱞᱟᱨᱮ ᱟᱹᱞᱤᱧ ᱠᱟᱹᱴᱤᱡ ᱞᱤᱧ ᱨᱚᱲᱟᱜ ᱞᱮᱜᱮ᱾
ᱦᱳᱭ ᱦᱳᱭ
ᱢᱟᱱᱮ ᱟᱵᱚ ᱫᱚ ᱱᱚᱜᱼᱚᱭ ᱛᱚ ᱴᱟᱠᱟ ᱯᱩᱭᱥᱟᱹ ᱟᱨᱡᱟᱣ ᱢᱟ ᱩᱱᱟᱹᱜ ᱮᱴ ᱥᱮᱫᱟᱭ ᱦᱟᱯ ᱦᱟᱯᱲᱟᱢ ᱠᱚ ᱥᱮ ᱟᱵᱚ ᱦᱚᱸ ᱩᱱᱟᱹᱜ ᱮᱴᱟᱜ ᱟᱨᱡᱟᱣ ᱵᱚ ᱵᱟᱹᱱᱩᱜ ᱛᱟᱵᱚᱱᱟ ᱛᱚᱵᱮ ᱥᱮᱫᱟᱭ ᱦᱟᱯᱲᱟᱢ ᱠᱚ ᱱᱚᱜᱼᱚᱭ ᱡᱮ ᱟᱵᱚ ᱢᱟᱜ᱾ ᱠᱚ ᱫᱟᱨᱮ ᱦᱚᱴᱚ ᱟᱠᱟᱫ ᱵᱚᱱᱟ ᱟᱹᱰᱤ ᱟᱹᱰᱤ ᱩᱱᱠᱩ ᱦᱚᱸ ᱥᱟᱨᱦᱟᱣ ᱞᱤᱧ ᱮᱢᱟ ᱠᱚᱣᱟ᱾ ᱥᱟᱶᱛᱮ ᱩᱱᱠᱩᱣᱟᱜ ᱱᱚᱣᱟ ᱢᱟᱫ ᱫᱟᱨᱮ ᱠᱷᱟᱹᱛᱤᱨ ᱟᱵᱚ ᱟᱹᱰᱤ ᱥᱚᱦᱚᱡᱳᱜᱤᱛᱟ ᱵᱚᱱ ᱧᱟᱢᱮᱫᱼᱟ ᱱᱚᱜᱼᱚᱭ ᱡᱮᱭᱥᱮ ᱠᱤ ᱟᱵᱮᱱ ᱵᱮᱱ ᱞᱟᱹᱭ ᱠᱮᱫ ᱞᱮᱠᱟ ᱢᱮᱲᱦᱮᱫ ᱥᱮ ᱚᱱᱠᱟᱱᱟᱜ ᱨᱳᱰ ᱡᱟᱹᱛᱤᱭᱚ ᱡᱤᱱᱤᱥ ᱟᱨ ᱚᱱᱟ ᱠᱚ ᱚᱱᱮ ᱚᱱᱟᱠᱟᱜᱮ ᱱᱚᱣᱟ ᱡᱤᱱᱤᱥ ᱦᱚᱸ ᱴᱮᱠᱥᱤᱱ ᱥᱮ ᱚᱱᱠᱟ ᱮᱢᱟᱭ ᱢᱟᱱᱮ ᱩᱱᱟᱹᱜ ᱮᱠᱴᱟ ᱴᱮᱠᱥᱤᱱ ᱫᱚ ᱵᱟᱭ ᱮᱢ ᱨᱮᱦᱚᱸ ᱢᱳᱴᱟᱢᱩᱴᱤ ᱟᱨ ᱪᱮᱫ ᱮ ᱴᱮᱠᱥᱤᱱᱮ ᱮᱢᱟ᱾ ᱡᱮᱭᱥᱮ ᱠᱤ ᱢᱚᱬᱮ ᱵᱚᱪᱷᱚᱨ ᱚᱱᱠᱟ ᱪᱷᱚ ᱵᱚᱪᱷᱚᱨ ᱚᱱᱠᱟ ᱫᱚ ᱦᱟᱜ ᱢᱟᱜ ᱫᱚ ᱪᱟᱞᱟᱣ ᱜᱚᱫᱚᱜ ᱜᱮᱭᱟ᱾
ᱦᱳᱭ ᱦᱳᱭ,
ᱦᱮᱸ ᱟᱫᱚ ᱚᱱᱟ ᱯᱚᱨᱮ ᱪᱮᱧᱡᱽ ᱦᱚᱸ ᱫᱚᱨᱠᱟᱨ ᱠᱟᱱ ᱜᱮᱭᱟ᱾
ᱦᱳᱭ ᱜᱚᱝᱠᱮ
ᱦᱮᱸ ᱡᱮᱭᱥᱮ ᱠᱤ ᱱᱚᱜᱼᱚᱭ ᱦᱩᱭᱩᱜ ᱠᱟᱱᱟ ᱟᱵᱚ ᱡᱟᱦᱟᱸ ᱚᱲᱟᱜ ᱩᱢᱩᱞ ᱥᱮ ᱚᱱᱠᱟᱱᱟᱜ᱾ ᱚᱲᱟᱜ ᱜᱷᱟᱨᱚᱸᱡᱽ ᱵᱚᱱ ᱵᱮᱱᱟᱣ ᱠᱟᱫᱟ ᱚᱱᱟ ᱠᱚᱫᱚ ᱱᱟᱦᱟᱜ ᱯᱳᱭᱞᱳ ᱫᱚ᱾ ᱟᱵᱚ ᱟᱹᱫᱤᱢ ᱟᱹᱫᱤᱢ ᱡᱩᱜᱽ ᱨᱮᱱ ᱦᱟᱯᱲᱟᱢ ᱠᱚ ᱩᱱᱠᱩ ᱠᱚᱫᱚ ᱱᱟᱦᱟᱜ ᱱᱚᱣᱟ ᱢᱟᱫ ᱛᱮᱜᱮ ᱱᱟᱦᱟᱜ ᱚᱲᱟᱜ ᱠᱚᱫᱚ ᱠᱚ ᱵᱮᱱᱟᱣ ᱞᱟᱦᱟ ᱞᱮᱫᱟ᱾ ᱦᱮᱸ ᱟᱨ ᱱᱮᱛᱟᱨ ᱦᱚᱸ ᱟᱵᱚ ᱯᱨᱟᱭ ᱧᱮᱞᱚᱜ ᱠᱟᱱᱟ ᱢᱟᱫ ᱛᱮᱦᱚᱸ ᱱᱟᱦᱟᱜ ᱚᱲᱟᱜ ᱫᱚᱵᱚᱱ ᱵᱮᱱᱟᱣ ᱵᱟᱲᱟᱭᱮᱫ ᱜᱮᱭᱟ᱾ ᱪᱮᱛᱟᱱ ᱨᱮ ᱡᱟᱦᱟᱸ ᱫᱟᱞᱚᱵ ᱠᱟᱛᱮᱫ ᱚᱱᱟ ᱪᱮᱛᱟᱱ ᱨᱮ ᱵᱩᱥᱩᱵ ᱵᱚᱱ ᱮᱢᱟᱦᱟᱜ ᱠᱟᱱᱟ ᱚᱱᱟ ᱛᱮᱦᱚᱸ ᱟᱹᱰᱤ ᱱᱟᱯᱟᱭ ᱦᱳᱭ ᱟᱨ ᱡᱚᱛᱚ ᱠᱷᱚᱱᱚᱱ ᱥᱚᱨᱮᱥ ᱫᱚᱞᱤᱧ ᱢᱮᱱᱟ ᱱᱚᱣᱟ ᱢᱟᱫ ᱟᱨ ᱵᱩᱥᱩᱵ ᱛᱮᱜᱮ, ᱚᱲᱟᱜ ᱨᱮ ᱡᱟᱦᱟᱸ ᱚᱲᱟᱜ ᱨᱮᱵᱮᱱ ᱛᱟᱦᱮᱱᱟ ᱚᱱᱟ ᱚᱲᱟᱜ ᱫᱚ ᱟᱹᱰᱤ ᱢᱟᱱᱮ ᱨᱮᱭᱟᱲ ᱟᱹᱰᱤ ᱡᱤᱭᱟᱹᱲ ᱥᱮ ᱨᱮᱭᱟᱲ ᱚᱱᱠᱟ ᱟᱨ ᱪᱮᱫ ᱵᱩᱡᱷᱟᱹᱜᱼᱟ᱾
ᱟᱴᱠᱟᱨᱚᱜᱼᱟ᱾
ᱦᱩᱸ ᱟᱨ ᱱᱚᱜᱼᱚᱭ ᱱᱟᱦᱟᱜ ᱡᱩᱜᱽ ᱨᱮᱱᱟᱜ ᱦᱮᱸ ᱱᱚᱜᱼᱚᱭ ᱱᱟᱦᱟᱜ ᱱᱟᱦᱟᱜ ᱡᱩᱜᱽ ᱨᱮᱱᱟᱜ ᱵᱷᱮᱥᱴᱟᱨ ᱥᱮ ᱚᱱᱠᱟᱱᱟᱜ ᱴᱤᱧ ᱚᱲᱟᱜ ᱠᱚ ᱧᱟᱢᱚᱜ ᱠᱟᱱ ᱜᱮᱭᱟ ᱚᱱᱟ ᱠᱚ ᱠᱷᱚᱱ ᱠᱷᱚᱱ ᱫᱚ ᱡᱤᱭᱟᱹᱲ ᱥᱮ ᱥᱚᱨᱮᱥ ᱫᱚ ᱵᱩᱡᱷᱟᱹᱜ ᱠᱟᱱᱟ ᱱᱚᱣᱟ ᱢᱟᱫ ᱟᱨ ᱵᱩᱥᱩᱵ ᱛᱮ ᱚᱲᱟᱜ ᱡᱟᱦᱟᱸ ᱵᱚᱱ ᱵᱮᱱᱟᱣ ᱟᱠᱟᱫ ᱚᱱᱟ ᱨᱮᱜᱮ ᱟᱹᱰᱤ ᱥᱚᱨᱮᱥ ᱵᱩᱡᱷᱟᱹᱜᱼᱟ᱾
ᱦᱳᱭ ᱜᱚᱝᱠᱮ ᱢᱮᱱ ᱫᱚ ᱡᱟᱦᱟᱸ ᱛᱤᱱᱟᱹᱜ ᱜᱮ ᱴᱟᱠᱟ ᱯᱩᱭᱥᱟᱹ ᱡᱟᱦᱟᱸ ᱛᱤᱱᱟᱹᱜ ᱜᱮᱵᱚᱱ ᱟᱨᱡᱟᱣ ᱨᱮᱦᱚᱸ ᱵᱚᱱ ᱥᱮᱵᱚᱱ ᱨᱳᱡᱽᱜᱟᱨ ᱨᱮᱦᱚᱸ ᱢᱮᱱᱠᱷᱟᱱ ᱮ ᱡᱟᱦᱟᱸ ᱛᱤᱱᱟᱹᱜ ᱜᱮ ᱞᱟᱹᱴᱩ ᱮᱥᱤ ᱯᱷᱮᱱ ᱥᱮ ᱮᱥᱤ ᱯᱟᱝᱠᱷᱟ ᱞᱟᱛᱟᱨ ᱨᱮᱵᱚᱱ ᱛᱟᱦᱮᱱ ᱨᱮᱦᱚᱸ ᱡᱟᱦᱟᱸ ᱚᱸᱰᱮᱱᱟᱜ ᱴᱩᱠ ᱵᱟᱝ ᱧᱟᱢᱚᱜᱼᱟ ᱜᱚᱝᱠᱮ ᱢᱮᱱᱫᱚ ᱱᱚᱜᱼᱚᱭ ᱡᱮ ᱟᱵᱚᱣᱟᱜ, ᱡᱮᱢᱚᱱ ᱱᱚᱜᱼᱚᱭ ᱱᱟᱜ ᱡᱟᱦᱟᱸ ᱟᱵᱚ ᱫᱚ ᱦᱩᱲᱩ ᱫᱟᱞ ᱠᱟᱛᱮᱜ ᱡᱟᱦᱟᱸ ᱵᱩᱥᱩᱵ ᱛᱮᱵᱚᱱ ᱫᱟᱞᱚᱵ ᱮᱫᱟ ᱚᱲᱟᱜ
ᱟᱸ
ᱚᱱᱟᱛᱮ ᱜᱚᱝᱠᱮ ᱡᱟᱦᱟᱸ ᱟᱵᱚ ᱟᱸᱱᱟᱜ ᱥᱩᱠ ᱵᱚᱱ ᱧᱟᱢᱟ ᱚᱱᱟ ᱥᱩᱠ ᱫᱚ ᱜᱚᱝᱠᱮ ᱚᱠᱟ ᱨᱮᱦᱚᱸ ᱵᱟᱝ ᱧᱟᱢᱚᱜᱼᱟ᱾
ᱱᱤᱦᱟᱹᱛ ᱜᱮ ᱜᱚᱝᱠᱮ ᱵᱟᱝ ᱧᱟᱢᱚᱜᱼᱟ,
ᱦᱳᱭ ᱟᱫᱚ ᱜᱚᱝᱠᱮ ᱚᱱᱟ ᱞᱮᱠᱟᱛᱮᱞᱤᱧ ᱞᱟᱹᱭᱟ ᱱᱚᱜᱼᱚᱭ ᱡᱟᱦᱱᱟᱜ ᱢᱟᱫ ᱫᱟᱨᱮ ᱢᱟᱫ ᱫᱟᱨᱮ ᱫᱚ ᱜᱚᱝᱠᱮ ᱡᱮᱢᱚᱱ ᱪᱤᱛᱟᱹᱨ ᱞᱤᱧ ᱞᱟᱹᱭᱟ ᱯᱳᱭᱞᱳ ᱨᱮᱫᱚ, ᱟᱵᱚᱸ ᱢᱮᱱᱫᱚ ᱵᱟᱛᱟ ᱞᱮᱠᱟ ᱛᱮᱵᱚᱱ ᱵᱮᱵᱚᱦᱟᱨ ᱮᱸ ᱢᱮᱱᱫᱚ ᱮᱸ ᱢᱟᱱᱮ ᱵᱟᱛᱟ ᱞᱮᱠᱟᱛᱮᱵᱚᱱ ᱞᱟᱜᱟᱣ ᱫᱟᱲᱮᱭᱟᱜᱼᱟ᱾
ᱦᱮᱸ,
ᱫᱚᱥᱟᱨ ᱞᱤᱧ ᱞᱟᱹᱭᱟ ᱦᱳᱭᱛᱳ ᱜᱷᱮᱨᱟ ᱥᱮ ᱰᱮᱨᱟ ᱰᱮᱨᱟ ᱞᱮᱠᱟ ᱛᱮᱵᱚᱱ ᱞᱟᱜᱟᱣ ᱫᱟᱲᱮᱭᱟᱜᱼᱟ᱾ ᱛᱮᱥᱟᱨ ᱞᱤᱧ ᱞᱟᱹᱭᱟ ᱜᱚᱝᱠᱮ ᱡᱮᱢᱚᱱ ᱰᱮᱨᱟ ᱫᱚ ᱱᱤᱝᱠᱟᱹ ᱜᱚᱝᱠᱮ ᱢᱮᱱᱫᱚ ᱡᱟᱦᱟᱸ ᱨᱮ ᱦᱚᱭ ᱛᱚ ᱦᱮᱸ ᱥᱤᱢ ᱥᱩᱠᱨᱤ ᱢᱮᱨᱚᱢ ᱟᱞᱚ ᱠᱚ ᱵᱚᱞᱚ ᱫᱟᱲᱮᱭᱟᱜ ᱢᱟ᱾
ᱦᱮᱸ
ᱥᱮ ᱧᱤᱫᱟᱹ ᱧᱩᱛᱟᱹ ᱚᱱᱟ ᱠᱚᱨᱮ ᱫᱚ ᱛᱟᱦᱮᱱ ᱜᱟᱱᱚᱜ ᱢᱟ ᱡᱟᱦᱟᱸ ᱪᱤᱞᱤ ᱟᱞᱚ ᱠᱚ ᱵᱚᱞᱚ ᱫᱟᱲᱮᱭᱟᱜ ᱢᱟ, ᱚᱱᱮ ᱚᱱᱟ ᱞᱮᱠᱟ ᱛᱮᱱᱟᱜ ᱞᱤᱧ ᱞᱟᱹᱭᱫᱟ ᱰᱮᱨᱟ ᱟᱨ ᱜᱚᱝᱠᱮ ᱢᱮᱱᱫᱚ ᱯᱩᱱ ᱨᱮᱫᱚᱞᱤᱧ ᱞᱟᱹᱭᱟ ᱜᱚᱝᱠᱮ ᱢᱮᱱᱫᱚ ᱱᱚᱜᱼᱚᱭ ᱡᱮ ᱡᱟᱦᱱᱟᱜ ᱦᱚᱳᱭᱛᱳ ᱡᱟᱢᱟ ᱯᱮᱱ, ᱵᱚᱱ ᱠᱚᱪᱞᱟᱣ ᱮᱫᱟ ᱥᱮᱵᱚᱱ ᱛᱩᱯᱩᱜ ᱢᱟᱱᱮ ᱨᱮᱭᱟᱲᱚᱜ ᱠᱟᱱᱟ ᱵᱚᱱ
ᱦᱮᱸ,
ᱨᱮᱭᱟᱲ ᱠᱟᱛᱮᱫ ᱡᱟᱦᱟᱸ ᱱᱟᱦᱟᱜ ᱟᱵᱚ ᱚᱱᱟ ᱡᱟᱢᱟ ᱯᱮᱱ ᱱᱟᱦᱟᱜ ᱵᱚᱱ ᱛᱟᱥᱮᱭᱟᱛᱚ,
ᱦᱩᱸ,
ᱚᱱᱟ ᱛᱟᱥᱮ ᱞᱟᱹᱜᱤᱫ ᱛᱮᱜᱮ ᱜᱚᱢᱠᱮ, ᱩᱱ ᱨᱮᱦᱚᱸ ᱵᱚᱱ ᱞᱟᱜᱟᱣ ᱮᱫᱟ, ᱚᱱᱮ ᱚᱱᱟ ᱢᱟᱫ ᱫᱚ ᱦᱟᱸᱜ,
ᱦᱮᱸ ᱜᱚᱝᱠᱮ,
ᱦᱳᱭ, ᱟᱫᱚ ᱱᱚᱜᱼ ᱱᱟ ᱮᱸ ᱠᱚ ᱡᱮ ᱱᱚᱜᱼᱚᱭ ᱡᱮ ᱱᱩᱱᱟᱹᱜ ᱜᱟᱱ ᱟᱵᱚ, ᱜᱚᱲᱚ ᱥᱚᱯᱚᱦᱚᱫ ᱵᱚᱱ ᱧᱟᱢ ᱫᱟ, ᱢᱤᱫᱴᱟᱝ ᱫᱟᱨᱮ ᱠᱷᱚᱱᱟᱜ ᱛᱟᱦᱚᱞᱮ ᱜᱚᱢᱠᱮ ᱱᱤᱭᱟᱹ ᱠᱷᱚᱱ, ᱟᱵᱚᱣᱟᱜ ᱫᱚ ᱢᱤᱫᱴᱮᱱ ᱥᱚᱨᱮᱥ ᱥᱮ ᱜᱚᱨᱚᱵᱟᱱ ᱡᱤᱱᱤᱥ ᱫᱚ, ᱜᱚᱝᱠᱮ ᱡᱟᱹᱱᱤᱡ ᱵᱟᱹᱱᱩᱜ ᱛᱟᱵᱚᱱᱟ?
ᱦᱮᱸ ᱜᱚᱢᱠᱮ, ᱟᱹᱰᱤ ᱡᱚᱛᱷᱟᱛ ᱠᱟᱛᱷᱟ ᱜᱮᱵᱮᱱ ᱢᱮᱱ ᱠᱟᱫᱟ᱾
ᱦᱳᱭ, ᱟᱫᱚ ᱚᱱᱮ ᱚᱱᱟ ᱞᱮᱠᱟ ᱞᱮᱠᱟᱛᱮᱜᱧ, ᱟᱫᱚ ᱚᱱᱮ ᱚᱱᱟ ᱞᱮᱠᱟ ᱛᱮᱞᱤᱧ ᱞᱟᱹᱭᱫᱟ, ᱱᱚᱜ-ᱱᱟ ᱢᱟᱫ ᱫᱟᱨᱮ ᱫᱚ ᱜᱚᱝᱠᱮ ᱟᱵᱚ ᱫᱚ, ᱟᱹᱰᱤᱜᱮ ᱵᱷᱟᱹᱞᱟᱹᱭ ᱛᱟᱵᱚᱱᱟ᱾
ᱟᱹᱰᱤᱜᱮ ᱵᱷᱟᱹᱞᱟᱹᱭᱟ, ᱟᱨ ᱜᱚᱢᱠᱮ ᱟᱨᱚ ᱢᱤᱫᱴᱤᱡ ᱱᱚᱶᱟ ᱛᱟᱞᱟᱨᱮ, ᱟᱹᱞᱤᱧ ᱢᱤᱫᱴᱤᱡ ᱮ ᱱᱤᱛ ᱱᱤᱛ ᱫᱷᱟᱹᱵᱤᱡ ᱛᱮ ᱢᱟᱱᱮ ᱱᱚᱶᱟ, ᱢᱟᱫ ᱱᱤᱭᱟᱹ ᱫᱚ ᱞᱟᱹᱭ ᱫᱚᱞᱤᱧ ᱞᱟᱹᱭ ᱠᱮᱫ ᱜᱮᱭᱟ, ᱡᱮ ᱪᱤᱠᱟᱹᱛᱮ ᱮᱢᱚᱱᱚᱜᱼᱟ, ᱪᱤᱠᱟᱹᱛᱮ ᱵᱟᱝ ᱮᱢᱚᱱᱚᱜᱼᱟ, ᱜᱚᱝᱠᱮ ᱮᱴᱟᱜ ᱫᱟᱨᱮ ᱠᱚᱫᱚ ᱱᱦᱟᱜ ᱟᱵᱮᱱ ᱦᱚᱸ, ᱥᱮ ᱟᱹᱞᱤᱧ ᱦᱚᱸ ᱧᱮᱞ ᱦᱩᱭ ᱠᱟᱱᱟ, ᱡᱮ ᱵᱟᱝ ᱮᱴᱟᱜ ᱫᱟᱨᱮ ᱠᱚᱫᱚ ᱱᱟᱦᱟᱜ ᱡᱚ ᱵᱤᱞᱤ, ᱡᱚᱛᱚ ᱫᱟᱨᱮ ᱞᱮᱠᱟᱜᱮ ᱱᱟᱦᱟᱜ ᱵᱚᱱ, ᱧᱮᱞ ᱵᱟᱲᱟᱣ ᱟᱠᱟ ᱠᱟᱫᱟ ᱡᱚ ᱵᱤᱞᱤᱜ-ᱟ, ᱥᱮ ᱵᱟᱦᱟᱜᱼᱟ ᱦᱮᱸ᱾ ᱜᱚᱝᱠᱮ ᱱᱚᱜ ᱚᱱᱟ ᱢᱟᱫ ᱫᱟᱨᱮ ᱫᱚ, ᱱᱤᱛ ᱦᱟᱹᱵᱤᱡ ᱛᱮ ᱵᱟᱝ ᱧᱮᱞ ᱦᱩᱭ ᱠᱟᱱᱟ, ᱚᱠᱟ ᱡᱟᱭᱜᱟ ᱨᱮᱦᱚᱸ ᱟᱹᱰᱤ ᱟᱹᱰᱤ ᱡᱟᱭᱜᱟ ᱨᱮᱜᱮ ᱢᱟᱫ ᱫᱟᱨᱮ ᱫᱚ ᱢᱳᱴᱟᱢᱩᱴᱤ, ᱢᱮᱱᱟᱜ ᱜᱚᱫ ᱠᱟᱫ ᱜᱮᱭᱟ ᱦᱟᱸᱜ, ᱛᱚᱵᱮ ᱚᱱᱠᱟ ᱫᱚ ᱵᱟᱝ ᱧᱮᱞ ᱠᱟᱱᱟ ᱡᱮ, ᱢᱟᱫ ᱫᱟᱨᱮ ᱨᱮ ᱫᱚ ᱵᱟᱦᱟᱜᱼᱟ, ᱥᱮ ᱡᱚᱜᱼᱟ ᱦᱮᱸ᱾ ᱛᱚᱵᱮ ᱱᱚᱶᱟ ᱫᱟᱨᱮ ᱱᱩᱱᱟᱹᱜ ᱡᱟᱹᱥᱛᱤ ᱢᱮᱱᱟᱜ ᱛᱟᱵᱚᱱᱟ, ᱱᱚᱶᱟ ᱢᱟᱫ ᱡᱟᱦᱟᱸ ᱫᱟᱨᱮ ᱡᱟᱦᱟᱸ ᱴᱟᱲᱟᱝ ᱴᱟᱲᱟᱝ, ᱩᱥᱩᱞ ᱜᱮ ᱥᱮ ᱵᱤᱨ ᱵᱩᱨᱩ ᱨᱮᱱᱟᱜ, ᱫᱟᱨᱮ ᱠᱚ ᱠᱷᱚᱱ ᱦᱚᱸ ᱡᱮᱞᱮᱧ ᱜᱮ, ᱦᱮᱸ ᱛᱚᱵᱮ ᱱᱩᱱᱟᱹᱜ, ᱥᱩᱡᱳᱜᱽ ᱥᱩᱵᱤᱫᱷᱟ ᱵᱚᱱ ᱧᱟᱢ ᱮᱼᱟ, ᱮᱱᱛᱮ ᱨᱮᱦᱚᱸ ᱱᱚᱣᱟ ᱢᱟᱫ ᱡᱷᱩᱲ ᱥᱮ, ᱢᱟᱫ ᱫᱟᱨᱮ ᱟᱹᱰᱤ ᱜᱮ ᱥᱟᱸᱜᱮᱜ ᱠᱟᱱᱟ, ᱚᱛᱷᱚᱪᱷᱚ ᱱᱚᱶᱟ ᱨᱮᱱᱟᱜ ᱡᱚ ᱜᱮᱞᱮ ᱵᱟᱦᱟ, ᱵᱟᱹᱱᱩᱜ ᱠᱟᱜᱼᱟ᱾
ᱦᱳᱭ ᱜᱚᱝᱠᱮ᱾
ᱥᱮᱫᱟᱭ ᱦᱟᱯᱲᱟᱢ ᱠᱚ ᱟᱹᱞᱤᱧ ᱮ ᱱᱤᱭᱟᱹ ᱞᱤᱧ ᱢᱮᱱᱟ ᱢᱟᱱᱮ ᱟᱹᱰᱤ ᱢᱟᱱᱮ ᱟᱹᱰᱤ ᱟᱹᱰᱤ ᱟᱵᱚ ᱠᱷᱚᱱ ᱫᱚ ᱵᱨᱮᱱᱟᱱ ᱦᱚᱲ ᱠᱚ ᱛᱟᱦᱮᱸ ᱠᱟᱱ ᱛᱮ ᱱᱚᱜᱼᱚᱭ ᱱᱟ ᱡᱤᱱᱤᱥ ᱟᱵᱚ ᱛᱟᱞᱟ ᱨᱮᱠᱚ ᱦᱮᱸ ᱟᱵᱚ ᱟᱵᱚ ᱟᱵᱚ ᱛᱟᱞᱟ ᱨᱮ ᱟᱹᱜᱩ ᱥᱚᱫᱚᱨ ᱟᱠᱟᱫᱟ ᱠᱚ᱾
ᱦᱳᱭ
ᱥᱚᱫᱚᱨ ᱠᱟᱛᱮᱫ ᱚᱱᱟ ᱦᱚᱸ ᱚᱱᱟ- ᱱᱤᱭᱮ ᱟᱵᱚ ᱟᱹᱰᱤᱜᱟᱱ ᱩᱯᱚᱠᱟᱨᱮᱫ ᱵᱚᱱᱟᱭ ᱥᱮ ᱟᱹᱰᱤᱜᱟᱱ ᱢᱟᱱᱮ ᱟᱵᱚ ᱥᱚᱦᱚᱡ ᱜᱚᱲᱚ ᱥᱚᱯᱚᱦᱚᱫ ᱮ ᱮᱢᱟ ᱦᱟᱵᱚᱱ ᱠᱟᱱᱟ
ᱜᱚᱝᱠᱮ ᱢᱮᱱᱫᱟᱞᱤᱧ ᱢᱩᱪᱟᱹᱫ ᱨᱮ ᱟᱹᱞᱤᱧ ᱴᱷᱮᱱ ᱠᱟᱛᱷᱟ ᱞᱤᱧ ᱨᱚᱲ ᱮᱫᱟ ᱢᱮᱱ ᱫᱚ ᱜᱚᱝᱠᱮ ᱮᱱ